ᱦᱮᱞᱳ᱾
ᱦᱮᱞᱳ, ᱜᱚᱝᱠᱮ ᱟᱸᱡᱚᱢᱚᱜ ᱠᱟᱱᱟ? ᱦᱮᱞᱳ ᱚ ᱦᱮᱸ ᱦᱮᱸ ᱦᱮᱸ ᱟᱸᱡᱚᱢᱚᱜ ᱠᱟᱱᱟ᱾ ᱦᱮᱸ ᱦᱮᱸ ᱦᱮᱸ ᱦᱮᱸ ᱜᱚᱝᱠᱮ ᱞᱟᱹᱭ ᱵᱮᱱ ᱪᱮᱫ ᱪᱮᱫ ᱴᱚᱯᱤᱠ ᱱᱤᱭᱮ ᱞᱟᱝ ᱜᱚᱞᱯᱚᱭᱟ ᱛᱟᱦᱚᱞᱮ?
ᱟᱸ
ᱦᱮᱞᱳ᱾
ᱢᱮᱫᱴᱟᱝ ᱴᱚᱯᱤᱠ ᱤᱧ ᱞᱟᱹᱭᱮᱫ ᱛᱟᱞᱟᱝᱟ ᱴᱷᱤᱠ ᱟᱪᱷᱮ᱾
ᱦᱮᱸ ᱦᱮᱸ᱾
ᱢᱟᱱᱮ ᱱᱮᱛᱟᱨ ᱟᱹᱰᱤᱜᱟᱱ ᱜᱮ ᱟᱵᱚᱣᱟᱜ ᱥᱚᱢᱟᱡᱽ ᱧᱮᱞᱚᱜ ᱠᱟᱱᱟ ᱢᱟᱱᱮᱼᱼ ᱟᱴᱷᱨᱚ ᱵᱚᱪᱷᱚᱨ ᱟᱹᱰᱤ ᱟᱹᱨᱤ ᱞᱟᱦᱟ ᱨᱮᱜᱮᱼᱼ ᱢᱟᱱᱮ ᱠᱚᱲᱟ ᱜᱤᱫᱽᱨᱟᱹ ᱵᱟ ᱠᱩᱲᱤ ᱜᱤᱫᱽᱨᱟᱹ ᱢᱟᱱᱮ ᱟᱠᱚ ᱛᱮᱠᱚ ᱡᱟᱶᱟᱭᱚᱜ ᱠᱟᱱᱟ ᱟᱸᱜᱤᱨᱚᱜ ᱠᱟᱱᱟ ᱠᱚ᱾ ᱢᱟᱱᱮ ᱱᱤᱭᱟᱹ ᱛᱤᱱᱟᱹᱜ ᱴᱟᱜ? ᱩᱯᱚᱡᱩᱠᱛᱚ ᱦᱩᱭᱩᱜ ᱠᱟᱱᱟ ᱥᱮ ᱵᱟᱝ ᱱᱤᱭᱟᱹ ᱵᱮᱯᱟᱨᱮ ᱠᱤᱪᱷᱩ ᱠᱟᱨᱚᱱ ᱠᱚ ᱡᱩᱫᱤᱢ ᱞᱟᱹᱭ ᱠᱷᱟᱱ ᱡᱮ ᱵᱷᱟᱜᱮ ᱦᱩᱭᱩᱜ ᱠᱟᱱᱟ ᱥᱮ ᱵᱟᱝ? ᱢᱟᱱᱮ ᱢᱟᱱᱮ ᱩᱯᱚᱡᱩᱠᱛᱚ ᱩᱢᱮᱨ ᱞᱟᱦᱟ ᱨᱮᱜᱮ ᱵᱟᱯᱞᱟ ᱠᱚ ᱦᱳᱭᱳᱜ ᱠᱟᱱᱟ᱾ ᱟᱠᱚ ᱱᱤᱡᱮᱨ ᱤᱪᱪᱷᱟᱹ ᱛᱮᱠᱚ ᱵᱟᱯᱞᱟᱜ ᱠᱟᱱᱟ, ᱱᱤᱭᱟᱹ ᱨᱮᱱᱟᱜᱼᱼ ᱪᱮᱜ ᱥᱩᱵᱤᱫᱷᱟ ᱦᱳᱭᱳᱜ ᱠᱟᱱᱟ ᱟᱨ ᱯᱚᱨᱚᱵᱚᱨᱛᱤ ᱠᱟᱞᱨᱮ ᱪᱮᱜ ᱚᱥᱩᱵᱤᱫᱷᱟ ᱦᱳᱭ ᱫᱟᱲᱮᱭᱟᱜᱼᱟ?
ᱦᱮᱸ, ᱚᱱᱟ ᱱᱤᱛᱩᱜ ᱡᱮ ᱦᱮᱸ ᱟᱴᱷᱨᱚ ᱵᱚᱪᱷᱚᱨ ᱞᱟᱦᱟ ᱨᱮᱜᱮᱢ ᱵᱟᱯᱞᱟᱜ ᱠᱟᱱ ᱜᱮᱭᱟ ᱠᱚ ᱟᱹᱰᱤ ᱡᱟᱭᱜᱟ ᱨᱮᱜᱮ ᱧᱮᱞ ᱦᱩᱭᱩᱜ ᱠᱟᱱᱟ ᱥᱮ ᱱᱤᱡᱮᱨᱟᱜ ᱟᱛᱳ ᱨᱮᱦᱚ ᱧᱮᱞᱚᱜᱚᱜᱼᱟ ᱟᱨ ᱱᱚᱣᱟ ᱫᱚ ᱦᱮᱸ ᱚᱝᱠᱟ ᱯᱟᱲᱦᱟᱣ ᱯᱟᱲᱦᱟᱣ ᱛᱮ ᱠᱤᱢᱵᱟ ᱟᱱᱮ ᱦᱟᱴ ᱯᱟᱛᱟ ᱪᱟᱞᱟᱣ ᱛᱮ ᱦᱮᱸ ᱱᱚᱝᱠᱟ ᱠᱚ ᱱᱚᱝᱠᱟ ᱠᱟᱹᱢᱤᱭᱮᱫᱟᱠᱚ ᱟᱨ
ᱩᱸᱦᱩ
ᱚᱱᱟᱛᱤᱧ ᱞᱟᱹᱭᱟ ᱡᱮ ᱦᱮᱸ ᱩᱱᱟᱹᱜ ᱠᱟᱹᱛᱤᱡ ᱠᱷᱚᱱᱟᱜ ᱫᱚ ᱯᱷᱳᱱ ᱠᱚᱫᱚ ᱩᱱᱟᱹᱜ ᱫᱚ ᱵᱟᱵᱚᱱ ᱵᱮᱵᱚᱦᱟᱨ ᱦᱚᱪᱚ ᱟᱠᱚᱣᱟ ᱵᱟᱠᱷᱟᱱ ᱟᱨᱦᱚ ᱩᱱ ᱢᱟ ᱩᱱᱠᱩ ᱡᱟᱦᱟᱸᱭ ᱢᱟᱱᱮ ᱟᱵᱚ ᱵᱚᱲᱚ ᱦᱚᱲ ᱠᱚ ᱦᱮᱱᱟᱜ ᱠᱚ ᱛᱟᱵᱚᱱᱟ ᱩᱱᱠᱩ ᱫᱚ ᱱᱚᱣᱟ ᱩᱢᱮᱨ ᱫᱚᱠᱚ ᱧᱮᱞ ᱯᱟᱨᱚᱢ ᱠᱟᱫᱟ ᱩᱱᱠᱩ ᱡᱷᱚᱛᱚ ᱠᱚ ᱵᱟᱲᱟᱭᱟ ᱡᱮ ᱦᱮᱸ ᱱᱚᱣᱟ ᱦᱮᱸ ᱱᱚᱣᱟ ᱵᱚᱭᱮᱥ ᱨᱮᱫᱚ ᱱᱚᱝᱠᱟ ᱜᱮ ᱦᱩᱭᱩᱜᱼᱟ ᱛᱟᱞᱦᱮ ᱱᱚᱣᱟ ᱡᱟᱛᱮ ᱠᱟᱹᱴᱤᱡ ᱚᱲᱟᱜ ᱦᱚᱲ ᱠᱚᱦᱚ ᱠᱟᱹᱴᱤᱡ ᱜᱟᱭᱤᱰ ᱨᱮ ᱜᱤᱫᱽᱨᱟᱹ ᱠᱚᱠᱚ ᱫᱚᱦᱚ ᱠᱚᱢᱟ ᱛᱟᱯᱚᱨ ᱦᱮᱸ ᱤᱥᱠ ᱩᱞ ᱠᱚᱠᱚ ᱪᱟᱞᱟᱜ ᱨᱮᱦᱚᱸ ᱤᱥᱠᱩᱞ ᱠᱷᱚᱱᱟᱜ ᱮ ᱦᱮᱡ ᱮᱱᱟ ᱛᱟᱯᱚᱨᱮ ᱦᱮᱸ ᱟᱨᱦᱚᱸ ᱠᱷᱮᱞᱮ ᱪᱟᱞᱟᱣ ᱮᱱᱟ ᱥᱮ ᱯᱟᱲᱦᱟᱣ ᱮᱱᱟ ᱥᱮ ᱵᱟᱝ ᱚᱝᱠᱟ ᱫᱚ ᱵᱟᱝ ᱩᱱᱠᱩ ᱜᱟᱨᱡᱮᱱᱟᱜ ᱦᱚᱸ ᱞᱟᱹᱠᱛᱤ ᱠᱟᱱᱟ ᱡᱮ ᱩᱱᱤ ᱜᱤᱫᱽᱨᱟᱹ ᱠᱩᱞᱤᱭᱮ ᱦᱩᱭᱩᱜᱼᱟ ᱡᱮ ᱦᱮᱸ ᱛᱮᱦᱮᱱ ᱤᱥᱠᱩᱞ ᱨᱮ ᱪᱮᱫ ᱦᱳᱭ ᱮᱱᱟ ᱪᱮᱫ ᱯᱟᱲᱦᱟᱣ ᱦᱳᱭ ᱮᱱᱟ ᱛᱤᱱᱟᱹᱜ ᱮᱢ ᱫᱟᱲᱮᱭᱮᱫᱟ ᱥᱮ ᱵᱟᱢ ᱫᱟᱲᱮᱭᱮᱫᱟ ᱚᱱᱟ ᱠᱚ ᱠᱩᱞᱤᱭᱮ ᱦᱩᱭᱩᱜᱼᱟ ᱜᱤᱫᱽᱨᱟᱹ ᱠᱩᱞᱤ ᱞᱮᱭ ᱠᱷᱟᱱ ᱩᱱᱤ ᱛᱟᱞᱦᱮ ᱚᱱᱮ ᱢᱮᱫᱴᱮᱱ ᱯᱟᱲᱦᱟᱜ ᱥᱮᱫ ᱢᱚᱱ ᱛᱟᱦᱮᱱ ᱛᱟᱭᱟ ᱟᱨ ᱡᱩᱫᱤ ᱵᱟᱝ ᱠᱩᱞᱤ ᱮᱭᱟ ᱛᱟᱞᱦᱮ ᱞᱮᱭᱟ ᱦᱮᱸ ᱚᱲᱟᱜ ᱨᱮᱦᱚᱸ ᱵᱟᱠᱚ ᱢᱤᱛᱟᱹᱧᱟ ᱪᱮᱫ ᱦᱚᱸ ᱤᱧ ᱪᱟᱞᱟᱜ ᱠᱟᱹᱱᱟᱹᱧ ᱪᱟᱞᱟᱜ ᱠᱟᱹᱱᱟᱹᱧ ᱡᱟᱨ ᱯᱷᱚᱞᱮ ᱩᱱᱠᱩᱣᱟᱜ ᱟᱨ ᱚᱱᱟ ᱚᱱᱟ ᱵᱚᱭᱮᱥ ᱨᱮᱫ ᱚ ᱚᱱᱟ ᱵᱚᱭᱚᱥ ᱥᱚᱱᱫᱷᱤ ᱠᱟᱞ ᱨᱮ ᱡᱟᱦᱟ ᱢᱟᱱᱮ ᱢᱚᱱᱮᱨ ᱢᱚᱭᱮᱫᱽᱫᱷᱮ ᱨᱮ ᱢᱮᱫᱴᱮᱱ ᱯᱨᱮᱢ ᱵᱷᱟᱵᱽ ᱢᱮᱫᱴᱮᱱ ᱢᱚᱱᱮ ᱨᱮ ᱦᱤᱡᱩᱜᱼᱟ ᱦᱮᱸ ᱡᱟᱨ ᱯᱷᱚᱞᱮ ᱚᱱᱟ ᱠᱚᱫᱚ ᱥᱟᱹᱜᱟᱹᱭ ᱨᱮ ᱡᱚᱲᱟᱜᱼᱟ ᱚᱱᱟ ᱚᱱᱟ ᱨᱮᱫᱚ ᱠᱟᱹᱴᱤᱡ ᱦᱮᱸ ᱚᱱᱮ ᱚᱱᱟ ᱠᱟᱨᱚᱱ ᱛᱮᱜᱮ ᱟᱨ ᱜᱟᱭᱤᱰ ᱨᱮ ᱵᱟᱝᱠᱚ ᱛᱟᱦᱮ ᱞᱮᱱᱠᱷᱟᱱ ᱜᱮ ᱜᱤᱫᱽᱨᱟᱹ ᱠᱚ ᱵᱮᱥᱤ ᱠᱚ ᱵᱟᱯᱞᱟᱜ ᱟᱠᱚ ᱟᱨ ᱵᱟᱯᱞᱟ ᱞᱮᱱᱠᱷᱟᱱ ᱚᱱᱟ ᱵᱚᱭᱮᱥ ᱨᱮ ᱵᱟᱯᱞᱟ ᱞᱮᱱᱠᱷᱟᱱ ᱪᱮᱫ ᱢᱟᱱᱮ ᱡᱟᱦᱟᱸ ᱢᱟᱱᱮ ᱠᱟᱹᱢᱤ ᱦᱚᱸ ᱡᱮᱢᱚᱱ ᱵᱟᱢ ᱫᱟᱲᱮᱭᱟᱜᱼᱟ ᱠᱚᱢ ᱵᱚᱭᱚᱥ ᱥᱮ ᱡᱷᱚᱛᱚ ᱠᱟᱹᱢᱤ ᱫᱚ ᱵᱟᱝ ᱜᱟᱱᱚᱜ ᱜᱮᱭᱟ ᱦᱮᱸ ᱡᱟᱨ ᱯᱷᱚᱞᱮ ᱦᱮᱸ ᱢᱤᱫᱴᱮᱱ ᱟᱨᱦᱚᱸ ᱟᱢ ᱟᱢᱟᱜ ᱱᱤᱡᱮᱨᱟᱜ ᱠᱷᱚᱨᱪᱟ ᱜᱮ ᱚᱲᱟᱜ ᱦᱚᱲ ᱠᱚ ᱪᱟᱞᱟᱣᱟ ᱛᱟᱨ ᱯᱚᱨ ᱟᱵᱟᱨ ᱢᱤᱫᱴᱮᱱ ᱵᱟᱹᱦᱩᱢ ᱟᱹᱜᱩ ᱠᱮᱫᱮᱭᱟ ᱛᱟᱦᱚᱞᱮ ᱢᱟᱱᱮ ᱚᱲᱟᱜ ᱦᱚᱲᱟᱜ ᱜᱮ ᱟᱨᱦᱚ ᱚᱥᱩᱵᱤᱫᱷᱟ ᱵᱟᱹᱲᱛᱤᱭᱮᱱᱟ
ᱦᱮᱸ
ᱛᱟᱦᱚᱞᱮ ᱟᱨ ᱩᱱᱟᱹᱜ ᱠᱚᱢ ᱵᱚᱭᱚᱥ ᱨᱮ ᱟᱵᱟᱨ ᱡᱚᱫᱤ ᱜᱤᱫᱽᱨᱟᱹ ᱯᱤᱫᱽᱨᱟᱹ ᱠᱚ ᱦᱩᱭᱩᱜᱼᱟ ᱛᱟᱦᱚᱞᱮ ᱚᱱᱟ ᱠᱚᱢ ᱵᱚᱭᱚᱥ ᱨᱮ ᱜᱤᱫᱽᱨᱟᱹ ᱜᱤᱫᱽᱨᱟᱹ ᱠᱚ ᱦᱩᱭ ᱞᱮᱱᱠᱷᱟᱱ ᱩᱱᱠᱩ ᱫᱚ ᱢᱟᱱᱮ ᱠᱟᱹᱴᱤᱡ ᱡᱟᱦᱟᱸᱭ ᱠᱚᱲᱟ ᱜᱤᱫᱽᱨᱟᱹ ᱠᱩᱲᱤ ᱜᱤᱫᱽᱨᱟᱹᱣᱟᱜ ᱜᱮ ᱩᱱᱠᱤᱱᱟᱜ ᱜᱮ ᱮᱸ ᱥᱚᱨᱤᱨ ᱜᱚᱴᱷᱚᱱ ᱵᱷᱟᱞᱮ ᱵᱟᱝ ᱦᱩᱭ ᱟᱠᱟᱱᱟ ᱛᱟᱯᱚᱨᱮ ᱟᱹᱠᱤᱱ ᱨᱮᱱ ᱡᱩᱫᱤ ᱜᱤᱫᱽᱨᱟᱹ ᱯᱤᱫᱽᱨᱟᱹ ᱠᱚ ᱦᱩᱭᱩᱜᱼᱟ ᱛᱟᱦᱚᱞᱮ ᱩᱱᱠᱤᱱ ᱨᱮᱱ ᱜᱤᱫᱽᱨᱟᱹ ᱯᱤᱫᱽᱨᱟᱹ ᱫᱚ ᱢᱟᱱᱮ ᱠᱟᱹᱴᱤᱡ ᱯᱩᱥᱴᱤ ᱚᱵᱷᱟᱵ ᱠᱟᱹᱴᱤᱡ ᱦᱩᱭᱩᱜᱼᱟ ᱢᱟᱱᱮ ᱡᱷᱚ ᱛᱚ ᱦᱚᱲ ᱠᱷᱮᱛᱨᱮ ᱫᱚ ᱵᱟᱹᱧ ᱞᱟᱹᱭ ᱮᱫᱟ ᱠᱤᱪᱷᱩ ᱠᱷᱮᱛᱨᱮ ᱫᱚ ᱚᱱᱠᱟ ᱦᱩᱭᱩᱜ ᱜᱮᱭᱟ ᱡᱟᱦᱟ ᱢᱟᱱᱮ ᱡᱷᱚᱛᱚ ᱦᱚᱲᱟᱜ ᱥᱚᱨᱤᱨ ᱜᱚᱴᱷᱚᱱ ᱟᱮᱹᱨᱤ ᱯᱩᱨᱟᱹᱜᱼᱟ ᱛᱟᱨ ᱞᱟᱦᱟ ᱨᱮᱜᱮ ᱜᱤᱫᱽᱨᱟᱹ ᱯᱤᱫᱽᱨᱟᱹ ᱠᱚ ᱦᱩᱭᱩᱜ ᱠᱟᱱᱟ ᱚᱱᱟ ᱚᱸᱰᱮ ᱜᱮ ᱜᱤᱫᱽᱨᱟᱹ ᱠᱚᱣᱟᱜ ᱡᱟᱦᱟ ᱠᱟᱹᱴᱤᱡ ᱜᱤᱫᱽᱨᱟᱹ ᱠᱚ ᱦᱩᱭᱩᱜᱼᱟ ᱩᱱᱠᱩᱣᱟᱜ ᱯᱩᱥᱴᱤ ᱚᱵᱷᱟᱵᱽ ᱡᱚᱱᱤᱛ ᱢᱤᱫᱴᱮᱱ ᱨᱳᱜᱽ ᱧᱮᱞᱚᱜ ᱧᱮᱧᱟᱢᱚᱜᱼᱟ ᱚᱱᱟ ᱠᱟᱨᱚᱱ ᱛᱮ ᱦᱮᱸ ᱚᱱᱟ ᱩᱱᱟᱹᱜ ᱠᱚᱢ ᱵᱚᱭᱚᱥ ᱨᱮᱫᱚ ᱵᱟᱯᱞᱟ ᱠᱚᱫᱚ ᱵᱟᱝ ᱴᱷᱤᱠ ᱟ᱾ ᱛᱟᱯᱚᱨ ᱜᱚᱢᱠᱮ ᱟᱵᱮᱱ ᱞᱟᱹᱭ ᱵᱮᱱ᱾
ᱦᱮᱸ ᱞᱮᱯ ᱱᱤᱭᱟᱹ ᱵᱟᱯᱞᱟ ᱞᱤᱭᱟᱹ ᱦᱚᱸ ᱚᱲᱟᱜ ᱦᱚᱲ ᱢᱟᱱᱮ ᱠᱟᱹᱴᱤᱡ ᱜᱤᱫᱽᱨᱟᱹ ᱠᱚ ᱠᱟᱹᱴᱤᱡ ᱜᱟᱭᱤᱴ ᱨᱮ ᱫᱚᱦᱚ ᱠᱚ ᱦᱩᱭᱩᱜᱼᱟ, ᱩᱱᱠᱩ ᱠᱟᱹᱴᱤᱡ ᱵᱩᱡᱷᱟᱹᱣ ᱠᱚ ᱦᱩᱭᱩᱜᱼᱟ ᱠᱷᱩᱞᱟ ᱢᱮᱞᱟ ᱵᱷᱟᱵᱮ ᱡᱮ ᱵᱟᱯᱞᱟ ᱢᱟᱱᱮ ᱛᱤᱱᱟᱹᱜ ᱵᱚᱭᱚᱥ ᱞᱮᱠᱷᱟᱱ ᱵᱟᱯᱞᱟ ᱜᱟᱱᱚᱜᱼᱟ ᱥᱮ ᱵᱟᱝ ᱜᱟᱱᱚᱜᱼᱟ, ᱛᱟᱨᱯᱚᱨ ᱚᱱᱮ ᱵᱚᱭᱚᱥ ᱥᱚᱱᱫᱷᱤ ᱠᱟᱞ ᱟᱹᱰᱤ ᱜᱟᱱ ᱜᱮ ᱢᱟᱱᱮ ᱚᱲᱟᱜ ᱦᱚᱲ ᱢᱟᱱᱮ ᱞᱟᱡᱟᱣ ᱵᱚᱛᱚᱨ ᱛᱮ ᱜᱤᱫᱽᱨᱟᱹ ᱠᱚ ᱥᱟᱶᱝ ᱵᱟ ᱠᱩᱲᱤ ᱠᱩᱲᱤ ᱜᱤᱫᱽᱨᱟᱹ ᱥᱟᱝ ᱴᱷᱤᱠ ᱢᱚᱛᱚ ᱵᱟᱝᱠᱚ ᱨᱚᱲ ᱜᱮᱭᱟ, ᱛᱚ ᱤᱧᱟᱹᱜ ᱢᱚᱱᱮ ᱠᱟᱹᱴᱤᱡ ᱜᱤᱫᱽᱨᱟᱹ ᱠᱚ ᱥᱟᱶᱝ ᱠᱟᱹᱴᱤᱡ ᱜᱟ ᱛᱮ ᱞᱮᱠᱟ ᱢᱮᱥᱟᱜ ᱦᱩᱭᱩᱜᱼᱟ, ᱡᱮ ᱪᱮᱫ ᱚᱥᱩᱵᱤᱫᱟ ᱦᱩᱭᱩᱜ ᱠᱟᱱ ᱛᱟᱭᱟ ᱪᱮᱫ ᱢᱟᱱᱮ ᱟᱭᱟᱜ ᱢᱚᱱ ᱵᱷᱤᱛᱨᱤ ᱨᱮ ᱪᱮᱫ ᱠᱚ ᱪᱟᱞᱟᱜ ᱠᱟᱱᱟ ᱚᱱᱟ ᱡᱟᱛᱮ ᱠᱷᱩᱞᱟᱹᱣ ᱠᱷᱩᱞᱤ ᱥᱮ ᱥᱮᱭᱟᱨ ᱫᱟᱲᱮᱜ ᱢᱟ ᱚᱲᱟᱜ ᱦᱚᱲ ᱥᱟᱶᱝ᱾ ᱦᱮᱸ ᱡᱟᱛᱮ ᱟᱞᱚᱭ ᱵᱚᱛᱚᱨᱚᱜ ᱢᱟ, ᱟᱨ ᱩᱱᱤ ᱦᱚᱸ ᱠᱟᱹᱴᱤᱡ ᱵᱩᱡᱷᱟᱹᱣ ᱦᱩᱭᱩᱜᱼᱟ ᱡᱮ ᱵᱟᱯᱞᱟ ᱢᱤᱫᱴᱟᱝ ᱛᱚ ᱢᱟᱱᱮ ᱟᱹᱰᱤ ᱵᱚᱲᱚ ᱫᱟᱭᱤᱛᱛᱚ ᱠᱟᱱᱟ ᱡᱮ ᱢᱤᱫᱴᱟᱝ ᱟᱵᱮᱜᱽ ᱛᱤᱧ ᱵᱟᱯᱞᱟ ᱜᱚᱫ ᱮᱱᱟ ᱫᱤᱭᱮ ᱦᱚᱭᱛᱚ ᱢᱤᱫ ᱵᱚᱪᱷᱚᱨ ᱯᱚᱨᱮ ᱨᱮ ᱜᱤᱫᱽᱨᱟᱹ ᱡᱟᱱᱟᱢ ᱦᱩᱭ ᱮᱱᱟ ᱟᱢ ᱢᱟᱱᱮ ᱞᱟᱦᱟ ᱛᱟᱭᱱᱚᱢ ᱵᱟᱢ ᱪᱤᱱᱛᱟᱹ ᱞᱮᱫᱟ, ᱢᱤᱫᱴᱟᱝ ᱩᱯᱚᱡᱤᱜᱽᱛᱚ ᱵᱚᱭᱚᱥ ᱦᱩᱭ ᱦᱚᱪᱚᱱᱤᱛ, ᱛᱟᱯᱚᱨᱮ ᱟᱢ ᱢᱤᱫᱴᱟᱝ ᱤᱱᱠᱟᱢ ᱢᱤᱫᱴᱟᱝ ᱨᱟᱥᱛᱟ ᱧᱮᱞ ᱦᱩᱭᱩᱜ ᱛᱟᱢᱟ ᱠᱟᱨᱚᱱ ᱵᱟᱯᱞᱟ ᱞᱮᱠᱷᱟᱱ ᱜᱤᱫᱽᱨᱟᱹ ᱯᱤᱫᱽᱨᱟᱹ ᱦᱩᱭ ᱞᱮᱠᱷᱟᱱ ᱟᱹᱰᱤ ᱰᱷᱮᱨ ᱠᱷᱚᱨᱚᱪ ᱢᱮᱱᱟᱜᱼᱟ, ᱠᱟᱨᱚᱱ ᱰᱟᱠᱛᱟᱨ ᱛᱷᱮᱠᱮ ᱥᱩᱨᱩ ᱠᱚᱨᱮ ᱢᱟᱱᱮ ᱜᱤᱫᱽᱨᱟᱹᱣᱟᱜ ᱨᱳᱜᱽ ᱡᱟᱞᱟ ᱢᱮᱱᱟᱜ ᱜᱮᱭᱟ ᱚᱱᱟ ᱟᱹᱰᱤ ᱵᱩᱡᱷᱟᱹᱣ ᱠᱚ ᱦᱩᱭᱩᱜᱼᱟ ᱠᱟᱨᱚᱱ ᱚᱨᱛᱷᱚᱱᱤᱛᱤᱠ ᱡᱟᱛᱮ ᱵᱷᱟᱜᱮ ᱛᱟᱦᱮᱱ ᱢᱟ ᱤᱱᱠᱟᱢ ᱢᱮᱛᱟᱭ ᱡᱮ ᱵᱷᱟᱜᱤ ᱴᱷᱤᱠ ᱤᱱᱠᱟᱢ ᱢᱮ ᱛᱟᱨᱯᱚᱨᱮ ᱦᱚᱭᱛᱳ ᱵᱟᱹᱦᱩᱢ ᱟᱹᱜᱩ ᱠᱮᱫᱮᱭᱟ᱾ ᱱᱤᱱᱠᱟᱹ ᱵᱩᱡᱷᱟᱹᱣ ᱠᱚ ᱦᱳᱭᱳᱜᱼᱟ᱾ ᱛᱟᱯᱚᱨᱮ ᱠᱚᱢ ᱵᱚᱭᱮᱥ ᱨᱮ ᱡᱩᱫᱤ ᱵᱟᱯᱞᱟ ᱦᱩᱭᱩᱜᱼᱟ, ᱛᱟᱦᱚᱞᱮ ᱟᱹᱠᱤᱱᱟᱜ ᱜᱮ ᱩᱯᱚᱡᱩᱠᱛᱚ ᱯᱩᱥᱴᱤ ᱠᱚ ᱢᱟᱱᱮ ᱥᱚᱨᱤ ᱜᱚᱴᱷᱚᱱ ᱵᱟᱝ ᱦᱩᱭ ᱟᱠᱟᱱᱟ, ᱛᱚ ᱚᱱᱟ ᱴᱟᱭᱤᱢ ᱨᱮ ᱡᱩᱫᱤ ᱩᱱᱤ ᱵᱟᱨ ᱜᱤᱫᱽᱨᱟᱹ ᱠᱤᱱ ᱦᱟᱛᱟᱣ ᱠᱚᱣᱟ ᱛᱟᱦᱞᱮ ᱟᱹᱠᱤᱱᱟᱜ ᱦᱚᱲᱢᱚ ᱥᱮᱫ ᱦᱚᱸ ᱢᱟᱱᱮ ᱠᱷᱚᱛᱤᱜᱼᱟ ᱵᱤᱥᱮᱥ ᱠᱚᱨᱮ ᱡᱟᱦᱟᱸᱭ ᱟᱭᱩ ᱦᱚᱲ ᱮ ᱛᱟᱦᱮᱱᱟ ᱩᱱᱤᱭᱟᱜ ᱜᱮ ᱦᱚᱲᱢᱚ ᱥᱮᱫ ᱵᱮᱥᱤ ᱠᱷᱚᱛᱤ ᱦᱩᱭᱩᱜ ᱛᱟᱭᱟ ᱠᱟᱨᱚᱱ ᱩᱯᱚᱡᱩᱠᱛᱚ ᱠᱳᱱᱳ ᱦᱚᱨᱢᱚᱱ ᱠᱚ ᱜᱚᱴᱷᱤᱛᱚ ᱵᱟᱝ ᱦᱩᱭ ᱟᱠᱟᱱ ᱛᱟᱭᱟ, ᱛᱟᱦᱚᱞᱮ ᱚᱱᱟ ᱩᱢᱮᱨ ᱨᱮ ᱡᱩᱫᱤ ᱟᱡ ᱢᱤᱫᱴᱟᱝ ᱜᱤᱫᱽᱨᱟᱹᱭ ᱡᱟᱱᱟᱢᱮᱭᱟ, ᱛᱟᱦᱞᱮ ᱟᱡ ᱥᱟᱶᱛᱮ ᱜᱤᱫᱽᱨᱟᱹᱣᱟᱜ ᱦᱚᱸ ᱟᱹᱰᱤ ᱨᱚᱠᱚᱢ ᱯᱨᱚᱵᱞᱮᱢ ᱦᱳᱭᱳᱜᱼᱟ᱾ ᱛᱚ ᱚᱱᱟ ᱠᱚᱦᱚᱸ ᱠᱩᱲᱤ ᱜᱤᱫᱽᱨᱟᱹ ᱠᱚ ᱵᱩᱡᱷᱟᱹᱣ ᱠᱚ ᱦᱩᱭᱩᱜᱼᱟ ᱡᱮ ᱵᱟᱯᱞᱟ ᱫᱚ ᱟᱵᱮᱠ ᱛᱮᱫᱚ ᱵᱟᱝ ᱢᱤᱫᱴᱟᱝ ᱢᱟᱱᱮ ᱟᱹᱰᱤ ᱵᱚᱲᱚ ᱫᱟᱭᱤᱛᱚ ᱠᱟᱱᱟ ᱡᱚᱛᱮᱥ ᱴᱚ ᱢᱤᱫᱴᱟᱝ ᱩᱢᱮᱨ ᱦᱩᱭ ᱦᱚᱪᱚᱟᱹᱱᱤᱡ ᱛᱚ ᱛᱟᱨᱯᱚᱨᱮ ᱵᱟᱯᱞᱟ ᱦᱩᱭᱩᱜᱼᱟ, ᱱᱤᱭᱟᱹ ᱠᱟᱹᱴᱤᱡ ᱢᱟᱱᱮ ᱵᱩᱡᱟᱹᱣ ᱠᱚ ᱦᱚᱭᱩᱜᱼᱟ, ᱛᱟᱪᱷᱟᱲᱟ ᱳᱭ ᱯᱷᱳᱱ ᱴᱳᱱ ᱠᱷᱟᱹᱛᱤᱨ ᱛᱮ ᱛᱟᱨᱯᱚᱨᱮ ᱢᱮᱞᱟ ᱴᱮᱞᱟ ᱫᱟᱬᱟᱱ ᱠᱟᱱᱟ ᱚᱞᱯᱚ ᱵᱚᱭᱚᱥ ᱨᱮ, ᱛᱟᱦᱞᱮ ᱚᱱᱟ ᱠᱷᱟᱹᱛᱤᱨ ᱛᱮ ᱟᱫᱚ ᱵᱮᱥᱤ ᱠᱚ ᱟᱸᱜᱤᱨ ᱠᱟᱛᱮ ᱠᱚ ᱵᱟᱯᱞᱟᱜ ᱠᱟᱱᱟ, ᱛᱚ ᱜᱟᱨᱡᱮᱱ ᱦᱚᱸ ᱠᱤᱪᱷᱩ ᱵᱩᱡᱷᱟᱹᱣ ᱦᱩᱭᱩᱜᱼᱟ, ᱟᱨ ᱜᱤᱫᱽᱨᱟᱹ ᱠᱚᱦᱚᱸ ᱠᱟᱹᱴᱤᱡ ᱵᱷᱟᱜᱤ ᱴᱷᱤᱠ ᱥᱤᱠᱷᱟ ᱮᱢᱟ ᱠᱚ ᱦᱩᱭᱩᱜ ᱱᱤᱭᱟᱹ ᱵᱤᱥᱚᱭ ᱨᱮ, ᱢᱟᱱᱮ ᱞᱟᱡᱟᱣ ᱵᱚᱛᱚᱨ ᱵᱟᱹᱜᱤ ᱠᱟᱛᱮ, ᱟᱹᱰᱤ ᱡᱟᱭᱜᱟ ᱨᱮ ᱚᱲᱟᱜ ᱦᱚᱲ ᱨᱮ ᱢᱟᱱᱮ ᱞᱟᱡᱟᱣ ᱵᱚᱛᱚᱨ ᱛᱮ ᱠᱷᱩᱞᱟᱹᱣ ᱢᱤᱞᱟᱹ ᱵᱟᱵᱚᱱ ᱨᱚᱯᱚᱲ ᱜᱮ ᱜᱤᱫᱽᱨᱟᱹ ᱠᱚ ᱥᱟᱶᱝ ᱢᱟᱱᱮ ᱪᱮᱫ ᱚᱥᱩᱵᱤᱫᱟ ᱦᱩᱭ ᱫᱟᱲᱮᱭᱟᱜᱼᱟ ᱵᱟᱝ ᱪᱮᱫ ᱥᱩᱵᱤᱫᱷᱟ ᱦᱩᱭᱩᱜᱼᱟ ᱚᱱᱟ ᱠᱚ ᱟᱹᱰᱤ ᱠᱷᱚᱞᱟ ᱢᱮᱞᱟ ᱟᱞᱳᱪᱚᱱᱟ ᱫᱚᱨᱠᱟᱨ, ᱤᱧ ᱟᱹᱞᱤᱧ ᱡᱟ ᱞᱤᱧ ᱢᱚᱱᱮᱭᱟ, ᱛᱟᱯᱚᱨᱮ ᱦᱚᱭᱛᱚ ᱢᱤᱫᱴᱟᱝ ᱜᱤᱫᱽᱨᱟᱹ ᱜᱤᱫᱽᱨᱟᱹᱭ ᱡᱟᱱᱟᱢ, ᱦᱮᱸ ᱞᱟᱹᱭ ᱵᱤᱱ᱾
ᱦᱮᱸ ᱦᱮᱸ᱾ ᱦᱮᱸ ᱞᱟᱹᱭᱵᱱ᱾
ᱦᱮᱸ ᱛᱟᱨᱯᱚᱨ ᱫᱚ ᱜᱤᱫᱽᱨᱟᱹᱭ ᱡᱟᱱᱟᱢ ᱱᱟ ᱢᱟᱱᱮ ᱛᱚᱠᱷᱚᱱ ᱟᱢᱟᱜ ᱱᱤᱡᱮᱨᱟᱜ ᱠᱷᱚᱨᱚᱪᱮᱢ ᱪᱟᱞᱟ ᱟ ᱥᱮ ᱩᱱᱤ ᱜᱤᱫᱽᱨᱟᱹ ᱵᱷᱟᱜᱤ ᱴᱜᱮᱢ ᱢᱟᱱᱮ ᱵᱷᱟᱭᱤᱴᱮᱢ ᱦᱟᱨᱟᱭᱮᱭᱟ ᱚᱸᱰᱮ ᱢᱤᱫᱴᱟᱝ ᱵᱤᱨᱟᱴ ᱯᱨᱚᱵᱞᱮᱢ ᱛᱟᱦᱮᱱᱟ, ᱛᱚᱠᱷᱚᱱ ᱟᱫᱚ ᱥᱮᱭ ᱠᱟᱹᱢᱤ ᱞᱟᱹᱜᱤᱫ ᱵᱟᱭᱨᱮ ᱪᱟᱞᱟᱜ ᱢᱮ ᱢᱟᱱᱮ ᱩᱯᱚᱡᱩᱠᱛᱚ ᱠᱟᱹᱢᱤ ᱨᱮᱱᱟᱜ ᱵᱚᱭᱮᱥ ᱵᱟᱝ ᱦᱩᱭ ᱠᱟᱱ ᱛᱟᱦᱮᱸ ᱡᱩᱫᱤ ᱟᱢ ᱢᱤᱫᱴᱟᱝ ᱜᱤᱫᱽᱨᱟᱹ ᱡᱟᱱᱟᱢ ᱠᱟᱛᱮᱫ ᱮᱢ ᱛᱟᱦᱮᱱᱟ ᱛᱟᱦᱚᱞᱮ ᱥᱚᱴᱷᱤᱠ ᱨᱟᱥᱛᱟ ᱵᱟᱹᱱᱩᱜᱼᱟ ᱤᱱᱠᱟᱢ ᱨᱮᱱᱟᱜ ᱵᱟᱫᱽᱫᱷᱚ ᱠᱟᱨᱛᱮ ᱢᱤᱫᱴᱮᱱ ᱤᱱᱠᱟᱢ ᱨᱟᱥᱛᱟ ᱧᱮᱞ ᱦᱩᱭᱩᱜ ᱛᱟᱢᱟ ᱟᱢ ᱦᱚᱭᱛᱚ ᱛᱤᱥ ᱦᱚᱸ ᱵᱟᱢ ᱠᱟᱹᱢᱤᱭ ᱟᱠᱟᱫᱟ ᱛᱚᱠᱷᱚᱱ ᱵᱟᱫᱽᱫᱷᱚ ᱠᱟᱨᱛᱮ ᱦᱚᱭᱛᱚ ᱵᱟᱭᱨᱮ ᱠᱚᱱᱚ ᱪᱟᱞᱟᱣ ᱦᱩᱭᱩᱜ ᱛᱟᱢᱟ ᱠᱟᱹᱢᱤ ᱠᱟᱨᱠᱷᱟᱱᱟ ᱠᱚᱨᱮ, ᱛᱟᱦᱚᱞᱮ ᱚᱸᱰᱮ ᱵᱟᱱᱟᱨ ᱥᱮᱫ ᱜᱮ ᱯᱨᱚᱵᱽᱞᱮᱢ ᱦᱩᱭᱩᱜᱼᱟ ᱟᱢᱟᱜ ᱱᱤᱡᱮᱨ ᱥᱮᱜ ᱠᱷᱚᱛᱤ ᱠᱷᱚᱛᱤᱭᱮᱱᱟ, ᱟᱨ ᱚᱲᱟᱜ ᱦᱚᱲ ᱠᱷᱚᱛᱤᱨ ᱠᱚ ᱛᱟᱦᱮᱸᱭᱮᱱᱟ ᱟᱨ ᱜᱤᱫᱽᱨᱟᱹ ᱦᱚ ᱴᱷᱤᱠ ᱢᱚᱛᱚ ᱯᱩᱥᱴᱤ ᱠᱚ ᱵᱟᱭ ᱧᱟᱢᱟ ᱡᱚᱠᱷᱚᱱ ᱟᱢ ᱤᱱᱠᱟᱢ ᱵᱟᱝ ᱛᱟᱦᱮᱱ ᱛᱟᱢᱟ, ᱛᱚ ᱡᱚᱠᱷᱚᱱ ᱟᱢᱟᱜ ᱚᱱᱟ ᱯᱩᱥᱴᱤ ᱠᱚ ᱡᱟᱦᱟᱸ ᱠᱷᱟᱵᱟᱨ ᱠᱚ ᱢᱮᱱᱟᱜᱼᱟ ᱜᱤᱫᱽᱨᱟᱹ ᱠᱚᱣᱟᱜ, ᱛᱚ ᱟᱢ ᱰᱟᱠᱛᱟᱨ ᱵᱟᱢ ᱫᱮᱠᱷᱟᱣ ᱫᱟᱲᱮᱭᱟᱜᱼᱟ ᱵᱷᱟᱜᱤ ᱰᱟᱠᱛᱟᱨ, ᱤᱧᱡᱮᱠᱥᱮᱱ ᱨᱟᱱ ᱠᱚᱦ ᱵᱟᱢ ᱮᱢ ᱫᱟᱲᱮᱭᱟᱜᱼᱟ ᱛᱚᱠᱷᱚᱱ ᱢᱤᱫᱴᱟᱝ ᱥᱚᱝᱥᱟᱨ ᱢᱤᱫᱴᱟᱝ ᱡᱷᱟᱢᱮᱞᱟ ᱚᱥᱟᱱᱛᱤ ᱥᱩᱨᱩᱜᱼᱟ, ᱫᱤᱭᱮ ᱚᱱᱠᱟ ᱚᱱᱠᱟ ᱫᱚ ᱟᱹᱰᱤ ᱜᱟᱱ ᱜᱮ ᱧᱮᱞᱚᱜ ᱠᱟᱱᱟ ᱡᱮ ᱠᱚᱢ ᱩᱢᱮᱨ ᱨᱮᱠᱚ ᱵᱟᱯᱞᱟᱜ ᱠᱟᱱᱟ ᱫᱤᱭᱮ ᱯᱚᱨᱚᱵᱚᱨᱛᱤ ᱠᱟᱞ ᱨᱮ ᱩᱱᱠᱩ ᱫᱤᱭᱮ ᱠᱚ ᱟᱞᱟᱫᱟᱜ ᱠᱟᱱᱟ, ᱚᱱᱟ ᱥᱚᱵ ᱠᱷᱟᱹᱛᱤᱨ ᱠᱚ ᱟᱞᱟᱜ ᱠᱟᱱᱟ ᱢᱟᱱᱮ ᱵᱟᱝ ᱪᱤᱱᱛᱟᱹ ᱠᱟᱛᱮ ᱠᱚ ᱯᱟᱞᱟᱜ ᱠᱟᱱᱟ ᱡᱚᱠᱷᱚᱱ ᱥᱚᱝᱥᱟᱨ ᱨᱮᱱᱟᱜ ᱢᱤᱫᱴᱟᱝ ᱚᱥᱟᱱᱛᱤ ᱥᱨᱤᱥᱴᱤᱜ ᱠᱟᱱᱟ ᱡᱮ ᱴᱟᱠᱟ ᱯᱚᱭᱥᱟ ᱟᱨ ᱛᱟᱦᱚᱞᱮ ᱥᱩᱠ ᱥᱟᱱᱛᱤ ᱵᱟᱝ ᱛᱟᱦᱮᱱ ᱠᱟᱱᱟ ᱚᱸᱰᱮ ᱠᱷᱚᱱ ᱜᱮ ᱟᱫᱚ ᱢᱤᱫᱴᱟᱝ ᱵᱤᱵᱷᱮᱫ ᱡᱷᱟᱢᱮᱞᱟ ᱥᱨᱤᱥᱴᱤᱜ ᱠᱟᱱᱟ,
ᱦᱮᱸ
ᱚᱱᱟ ᱠᱚ ᱠᱟᱹᱴᱤᱡ ᱵᱩᱡᱷᱟᱹᱣ ᱠᱚ ᱦᱩᱭᱩᱜᱼᱟ ᱡᱟᱦᱟᱸᱭ ᱢᱤᱫᱴᱤᱡ ᱥᱤᱠᱠᱷᱤᱛᱚ ᱦᱚᱲ ᱠᱚ ᱢᱮᱱᱟᱜ ᱠᱚᱣᱟ ᱟᱵᱚᱨᱮᱱ ᱛᱚ ᱚᱱᱠᱟ ᱜᱤᱫᱽᱨᱟᱹ ᱴᱤᱡ ᱵᱩᱡᱷᱣᱼᱟᱭ ᱢᱟᱥᱴᱟᱨ ᱠᱚ ᱤᱥᱠᱩᱞ ᱠᱚᱨᱮ ᱠᱚ ᱛᱟᱦᱮᱱᱟ ᱛᱚ ᱩᱱᱠᱩ ᱦᱚ ᱠᱟᱹᱴᱤᱡ ᱵᱩᱡᱷᱟᱹᱣ ᱠᱷᱟᱱ ᱟᱹᱰᱤ ᱜᱮ ᱱᱟᱯᱟᱭᱚᱜᱼᱟ ᱠᱚ ᱜᱤᱫᱽᱨᱟᱹ ᱵᱟᱠᱚ ᱵᱩᱡᱟ, ᱟᱹᱞᱤᱧᱟᱜ ᱫᱚ ᱱᱤᱭᱟᱹᱜᱮ ᱢᱟᱱᱮ ᱞᱟᱹᱭ ᱛᱮᱱᱟᱜ ᱫᱚ ᱟᱨ ᱡᱩᱫᱤ ᱠᱤᱪᱷᱩ ᱞᱟᱹᱭ ᱠᱷᱟᱱ
ᱦᱮᱸ ᱟᱨ ᱢᱟᱛᱟᱨ ᱠᱚᱦᱚᱸ ᱩᱱᱠᱩ ᱠᱚᱠᱚ ᱵᱟᱲᱟᱭ ᱜᱮᱭᱟ ᱟᱨ ᱤᱧ ᱨᱮᱭᱟᱜ ᱱᱚᱜᱼ ᱱᱟ ᱵᱚᱦᱮᱞ ᱥᱚᱢᱚᱭ ᱫᱚ ᱢᱤᱫᱴᱮᱱ ᱟᱞᱟᱫᱟ ᱢᱤᱫᱴᱮᱱ ᱥᱟᱵᱡᱮᱠᱴ ᱫᱚᱦᱚ ᱠᱤᱝᱵᱟ, ᱚᱱᱠᱟᱱ ᱢᱤᱫᱴᱮᱱ ᱢᱟᱥᱴᱟᱨ ᱛᱟᱦᱮ ᱫᱚᱨᱠᱟᱨ ᱡᱟᱦᱟᱸᱭ ᱥᱮ ᱡᱚᱛᱚ ᱢᱟᱥᱴᱟᱨ ᱨᱮᱜᱮ ᱢᱮ ᱠᱟᱛᱮ ᱡᱚᱛᱚ ᱞᱮᱠᱟᱱ ᱢᱟᱱᱮ ᱥᱩᱫᱷᱩ ᱯᱟᱲᱦᱟᱜ ᱞᱮᱱᱠᱷᱟᱱ ᱜᱮ ᱵᱟᱝ ᱦᱩᱭᱩᱜᱼᱟ ᱢᱟᱱᱮ ᱪᱮᱫᱠᱟ ᱡᱤᱵᱚᱱ ᱡᱟᱯᱚᱱ ᱦᱩᱭᱩᱜᱼᱟ ᱚᱱᱟ ᱨᱮᱱᱟᱜ ᱦᱚᱸ ᱡᱟᱛᱮ ᱥᱤᱠᱷᱟ ᱠᱚ ᱮᱢᱟ ᱠᱚᱢᱟ ᱦᱮᱸ ᱚᱱᱟ ᱱᱟᱜ ᱦᱚᱸ ᱡᱮᱢᱚᱱ ᱵᱮᱵᱚᱥᱛᱟ ᱛᱟᱦᱮᱱ ᱢᱟ ᱛᱟᱨᱯᱷᱚᱞᱮ ᱦᱮᱸ ᱱᱚᱜ ᱱᱚᱱᱟ ᱠᱚ ᱯᱨᱚᱵᱞᱮᱢ ᱠᱚᱫᱚ ᱟᱹᱰᱤᱴᱟᱜ ᱜᱮ ᱪᱟᱵᱟᱜᱼᱟ,
ᱦᱮᱸ
ᱦᱩᱸ ᱟᱨ ᱞᱮᱜ ᱞᱮᱜ ᱞᱟᱹᱭ ᱵᱮᱱ ᱜᱚᱝᱠᱮ᱾
ᱢᱟᱱᱮ ᱤᱥᱠᱩᱞ ᱨᱮᱢ ᱢᱮᱴᱟᱜ ᱫᱚ ᱥᱤᱠᱷᱚᱠ ᱵᱟ ᱢᱟᱥᱴᱟᱨ ᱫᱚ ᱛᱟᱦᱮᱸ ᱫᱚᱨᱠᱟᱨ ᱱᱤᱭᱟᱹ ᱢᱤᱫᱴᱟᱝ ᱱᱤᱭᱟᱹ ᱠᱚ ᱥᱟᱵᱡᱮᱠᱴ ᱵᱩᱡᱷᱟᱹᱣ ᱞᱟᱹᱜᱤᱫ ᱛᱮ᱾
ᱦᱮᱸ᱾
ᱢᱟᱱᱮ ᱱᱤᱭᱟᱹ ᱠᱷᱟᱱ ᱦᱚᱸ ᱜᱤᱫᱽᱨᱟᱹ ᱠᱚ ᱥᱩᱵᱤᱫᱷᱟᱼᱟ ᱩᱱᱠᱩ ᱦᱚ ᱵᱩᱡᱷ ᱠᱚ ᱧᱟᱢᱟ᱾ ᱢᱟᱱᱮ ᱱᱟᱭᱤᱱ ᱴᱮᱱ ᱟᱹᱰᱤ ᱡᱟᱭᱜᱟ ᱨᱮᱜᱮ ᱢᱮᱱᱟᱜᱼᱟ ᱚᱱᱮ ᱵᱤᱜᱜᱟᱱ ᱵᱤᱥᱚᱭ ᱨᱮ ᱚᱱᱟ ᱠᱚ ᱡᱩᱫᱤ ᱠᱷᱚᱞᱟ ᱢᱮᱞᱟ ᱠᱚ ᱞᱟᱹᱭ ᱟᱠᱚ ᱮᱲᱮᱠᱷᱟᱱ ᱩᱱᱠᱩ ᱵᱷᱟᱜᱤ ᱴᱷᱤᱠ ᱠᱚ ᱵᱩᱡᱷ ᱫᱟᱲᱮᱭᱟᱜᱼᱟ ᱢᱮᱛᱟ ᱢᱟᱥᱴᱟᱨ ᱛᱟᱦᱮᱸᱱ ᱠᱷᱟᱱ᱾
ᱦᱮᱸ ᱦᱮᱸ᱾
ᱮᱲᱮᱠᱷᱟᱱ ᱟᱹᱰᱤ ᱜᱟᱱ ᱜᱮ ᱱᱤᱭᱟᱹ ᱡᱟᱦᱟᱸ ᱢᱟᱱᱮ ᱠᱚᱢ ᱵᱚᱭᱮᱥ ᱨᱮ ᱵᱟᱯᱞᱟ ᱠᱚ ᱦᱩᱭᱩᱜ ᱠᱟᱱᱟ ᱚᱱᱟ ᱠᱚᱫᱚ ᱠᱚᱢᱚᱜᱼᱟ᱾
ᱦᱮᱸ᱾ ᱦᱮᱸ ᱚᱱᱟ ᱡᱟᱦᱟᱸ ᱵᱮᱱ ᱞᱟᱹᱭ ᱠᱮᱫ ᱦᱮᱸ ᱚᱱᱟ ᱠᱷᱚᱞᱟ ᱢᱮᱞᱟ ᱜᱮ ᱚᱱᱟ ᱠᱚᱫᱚ ᱮᱸ ᱟᱞᱚᱪᱚᱱᱟ ᱥᱮ ᱢᱮᱱ ᱫᱚᱨᱠᱟᱨ ᱡᱟᱛᱮ ᱩᱱᱠᱩ ᱠᱚ ᱵᱩᱡᱷ ᱢᱟ᱾ ᱚᱱᱟ ᱛᱚ ᱞᱟᱡᱟᱣ ᱡᱤᱱᱤᱥ ᱫᱚ ᱵᱟᱝ ᱠᱟᱱᱟ ᱚᱱᱟ ᱫᱚ ᱵᱩᱡᱷᱟᱹᱣ ᱨᱮᱱᱟᱜ ᱡᱤᱱᱤᱥ ᱠᱟᱱᱟ᱾ ᱡᱟᱦᱟ ᱫᱚ ᱮᱸ ᱡᱟᱨ ᱯᱚᱞᱮ ᱩᱱᱠᱩ ᱯᱚᱨᱚᱵᱚᱨᱛᱤ ᱠᱷᱮᱛᱨᱮ᱾ ᱨᱮᱱ ᱵᱟᱝᱠᱚ ᱩᱱᱟᱹᱜ ᱛᱟᱲᱟᱛᱟᱹᱲᱤ ᱵᱟᱝ ᱵᱟᱯᱞᱟᱜᱼᱟ ᱦᱮᱸ᱾ ᱚᱱᱟ ᱠᱷᱟᱹᱛᱤ ᱦᱮᱸ᱾ ᱟᱨ ᱤᱱᱟᱹᱜ ᱱᱤᱛᱩᱜ ᱡᱟᱦᱟ ᱥᱤᱠᱠᱷᱟ ᱵᱮᱵᱚᱥᱛᱟ ᱪᱟᱞᱟᱜ ᱠᱟᱱᱟ ᱚᱱᱟ ᱫᱚ ᱮᱸ ᱡᱟᱦᱟᱸᱭ ᱠᱚ ᱯᱟᱲᱦᱟᱣ ᱮᱱᱟ ᱠᱚ ᱩᱱᱠᱩ ᱫᱚ ᱦᱟᱸᱜ ᱵᱷᱟᱞᱮ ᱠᱚ ᱯᱟᱲᱦᱟᱣ ᱮᱱᱟ ᱩᱱᱠᱩ ᱫᱚ ᱮᱸ ᱰᱤᱠᱨᱤ ᱠᱚ ᱧᱟᱢ ᱠᱮᱜ-ᱟ ᱴᱷᱤᱠ ᱡᱟᱦᱟᱸᱭ ᱵᱟᱝ ᱯᱟᱲᱦᱟᱣ ᱫᱟᱲᱮᱭᱟᱫᱟ ᱩᱱᱠᱩ ᱫᱚ ᱦᱮᱸ ᱩᱫᱽ ᱢᱟᱹᱭ ᱮᱱᱟ ᱠᱚ ᱟᱨ ᱠᱤᱛᱩ- ᱱᱚᱸᱰᱮ ᱦᱚᱸ ᱢᱤᱫᱴᱮᱱ ᱞᱟᱹᱭ ᱤᱧ ᱮᱸ ᱱᱚᱜ-ᱚ ᱱᱚᱝᱠᱟᱱᱟᱜ ᱥᱟᱵᱡᱮᱠᱴ ᱮᱸ ᱮᱸ ᱮᱸ ᱡᱚᱭᱮᱱ ᱞᱮᱠᱷᱟᱱ ᱵᱷᱟᱞᱤᱜᱼᱟ ᱡᱟᱦᱟ ᱫᱚ ᱢᱟᱱᱮ ᱮᱸ ᱵᱤᱡᱱᱮᱥ ᱥᱮᱬᱟᱣ ᱟᱱᱟᱜ ᱢᱤᱫ ᱴᱮᱱ ᱥᱟᱵᱡᱮᱠᱴ ᱛᱟᱦᱮᱸᱱ ᱢᱟ ᱚᱱᱠᱟᱱᱟᱜ ᱵᱷᱟᱜ ᱛᱟᱦᱮᱸᱱ ᱢᱟ ᱛᱟᱞᱦᱮ ᱦᱮᱸ ᱡᱮᱢᱚᱱ ᱱᱚᱛᱮ ᱰᱟᱠᱛᱟᱨ ᱦᱩᱭᱩᱜ ᱠᱟᱱᱟ ᱠᱚ ᱢᱟᱥᱴᱟᱨ ᱠᱚ ᱦᱩᱭᱩᱜ ᱠᱟᱱᱟ ᱩᱠᱤᱞ ᱠᱚ ᱦᱩᱭᱩᱜ ᱠᱟᱱᱟ᱾ ᱚᱱᱟ ᱦᱚᱸ ᱡᱮᱢᱚᱱ ᱵᱤᱡᱽᱱᱮᱥ ᱜᱟ ᱜᱟᱱᱚᱜ ᱢᱟ ᱚᱱᱠᱟᱱᱟᱜ ᱢᱤᱫᱴᱮᱡ ᱥᱟᱵᱡᱮᱠᱴ ᱤᱧ ᱤᱧ ᱞᱟᱹᱭᱟ ᱡᱮ ᱢᱤᱫᱴᱮᱱ ᱡᱳᱜ ᱫᱚᱨᱠᱟᱨ ᱥᱚ ᱥᱚᱨᱠᱟᱨᱤ ᱯᱟᱦᱟᱴᱟ ᱠᱷᱚᱱᱟᱜ ᱛᱟᱞᱦᱮ ᱡᱟᱦᱟᱸᱭ ᱡᱮᱢᱚᱱ ᱪᱚᱭᱮᱥ ᱛᱟᱠᱚ ᱩᱱᱠᱩ ᱚᱱᱠᱟ ᱞᱮᱠᱟ ᱠᱚ ᱯᱟᱲᱦᱟᱜ ᱟᱠᱚ᱾
ᱦᱮᱸ ᱛᱟᱯᱚᱨᱮ ᱢᱟᱫᱫᱷᱚᱢ ᱢᱟᱫᱽᱫᱷᱚᱢᱤᱠ ᱢᱮᱴᱟᱜ ᱜᱤᱫᱽᱨᱟᱹ ᱡᱮᱠᱷᱚᱱ ᱢᱟᱫᱽᱫᱷᱚᱢᱤᱠ ᱮ ᱮᱢᱟᱭ᱾ ᱛᱟᱨᱯᱚᱨ ᱜᱮ ᱢᱤᱫᱴᱟᱝ ᱵᱷᱟᱜᱮ ᱠᱟᱣᱩᱱᱥᱤᱞᱤᱝ ᱠᱚᱨᱟᱣ ᱫᱚᱨᱠᱟᱨ ᱡᱮ ᱟᱭᱟᱜ ᱜᱤᱫᱽᱨᱟᱹᱣᱟᱜ ᱯᱚᱨᱚᱵᱚᱨᱛᱤ ᱪᱮᱫ ᱤᱱᱴᱟᱨᱮᱥᱴ ᱢᱮᱱᱟᱜ ᱛᱟᱭᱟ᱾ ᱡᱮ ᱚᱠᱟ ᱞᱟᱭᱤᱱ ᱨᱮ ᱪᱟᱞᱟᱣ ᱞᱮᱠᱷᱟᱱ ᱟᱡ ᱵᱷᱟᱜᱤ ᱴᱷᱤᱠ ᱮ ᱵᱷᱟᱜᱤ ᱡᱟᱭᱜᱟ ᱨᱮ ᱯᱨᱚᱛᱤᱥᱴᱷᱟ ᱛᱚᱭ ᱫᱟᱲᱮᱭᱟᱜ-ᱟ ᱾ ᱛᱚ ᱚᱱᱟ ᱡᱟᱭᱜᱟ ᱨᱮ ᱟᱵᱚ ᱥᱚᱢᱟᱡ ᱨᱮ ᱢᱟᱱᱮ ᱵᱟ ᱵᱟᱹᱱᱩᱜ ᱞᱮᱠᱟ ᱜᱮ ᱧᱮᱞᱚᱜ ᱠᱟᱱᱟ᱾ ᱛᱚ ᱢᱤᱫᱴᱟᱝ ᱜᱤᱫᱽᱨᱟᱹ ᱫᱷᱚᱱᱫᱮ ᱨᱮᱜᱮ ᱛᱟᱦᱮᱭᱮᱱᱟᱭ ᱡᱩᱫᱤ ᱢᱤᱫᱴᱟᱜ ᱠᱟᱣᱩᱱᱥᱤᱞᱤᱝ ᱥᱚ ᱴᱷᱤᱠ ᱜᱟᱭᱤᱰ ᱮ ᱧᱟᱢᱟ ᱩᱱᱤ ᱵᱩᱡᱷ ᱫᱟᱲᱮᱭᱟᱜᱼᱟ ᱡᱮ ᱤᱧ ᱡᱩᱫᱤ ᱱᱤᱭᱟᱹ ᱨᱟᱥᱛᱟᱧ ᱪᱟᱞᱟᱜᱼᱟ ᱛᱟᱦᱚᱞᱮ ᱤᱧᱟᱹᱜ ᱯᱚᱠᱠᱷᱮ ᱥᱩᱵᱤᱫᱷᱟ, ᱡᱮ ᱢᱟᱱᱮ ᱡᱷᱚᱛᱚ ᱜᱤᱫᱽᱨᱟᱹ ᱫᱚ ᱮᱠᱮᱱ ᱞᱟᱭᱤᱱ ᱛᱮᱫᱚ ᱥᱟᱠᱥᱮᱥ ᱫᱚ ᱵᱟᱝ ᱠᱚ ᱧᱟᱢᱟ ᱢᱟᱱᱮ ᱟᱹᱰᱤ ᱦᱚᱲᱟᱜ ᱜᱮ ᱴᱮᱞᱮᱱᱴ ᱟᱹᱰᱤ ᱟᱹᱰᱤ ᱡᱟᱭᱜᱟ ᱨᱮᱜᱮ ᱢᱮᱱᱟᱜᱼᱟ ᱚᱱᱟ ᱡᱩᱫᱤ ᱥᱚᱴᱷᱤᱠ ᱴᱟᱭᱤᱢ ᱨᱮᱢ ᱥᱟᱵ ᱫᱟᱲᱮᱭᱟᱜᱼᱟ ᱮᱸᱲᱮᱠᱷᱟᱱ ᱫᱚ ᱩᱱᱤ ᱟᱹᱰᱤ ᱛᱟᱲᱟ ᱛᱟᱹᱲᱤ ᱜᱮ ᱥᱟᱠᱥᱮᱥ ᱮ ᱧᱟᱢ ᱫᱟᱲᱮᱭᱟᱜᱼᱟ ᱵᱟᱠᱷᱟᱱ ᱫᱚ ᱪᱮᱫ ᱦᱩᱭᱩᱜ ᱠᱟᱱᱟ ᱟᱹᱰᱤ ᱡᱟᱭᱜᱟ ᱨᱮ ᱦᱳᱭᱛᱚ ᱧᱮᱞᱚᱜ ᱠᱟᱱᱟ ᱡᱮ ᱢᱤᱫᱴᱮᱡ ᱮᱠᱡᱟᱢᱯᱮᱞ ᱦᱩᱭᱩᱜ ᱠᱟᱱᱟ ᱦᱚᱭᱛᱳ ᱠᱳᱱᱳ ᱜᱤᱫᱽᱨᱟᱹ ᱚᱱᱟ ᱟᱨᱢᱤ ᱴᱟᱨᱢᱤ ᱨᱮ ᱪᱟᱞᱟᱜ ᱟᱭ ᱵᱟ ᱯᱩᱞᱤᱥ ᱞᱟᱭᱤᱱ ᱨᱮ᱾
ᱦᱮᱸ᱾
ᱩᱱᱠᱩ ᱜᱮ ᱫᱚ ᱟᱹᱰᱤ ᱠᱚᱢ ᱵᱚᱭᱚᱥ ᱠᱷᱚᱱ ᱠᱚ ᱦᱟᱛᱟᱣ ᱠᱚ ᱜᱮᱭᱟ ᱢᱟᱱᱮ ᱥᱟᱲᱮ ᱥᱚᱛᱮᱨᱚ ᱠᱷᱟᱱ ᱜᱮ ᱟᱨᱢᱤ ᱴᱟᱨᱢᱤ ᱠᱚ ᱪᱟᱞᱟᱣ ᱫᱟᱲᱮᱭᱟᱜ᱾ ᱠᱤᱱᱛᱩ ᱟᱹᱰᱤ ᱜᱟᱱ ᱜᱮ ᱧᱮᱞᱚᱜ ᱠᱟᱱᱟ ᱡᱮ ᱢᱟᱫᱫᱷᱚᱢᱤᱠ ᱮ ᱮᱢ ᱠᱮᱫᱟᱭ ᱮᱭᱤᱪ ᱮᱥ ᱮ ᱮᱢ ᱠᱮᱫᱟᱭ ᱜᱨᱮᱡᱩᱭᱮᱥᱚᱱ ᱮ ᱮᱢ ᱠᱮᱫᱟ᱾ ᱜᱨᱮᱡᱩᱭᱮᱥᱚᱱ ᱯᱚᱨᱮ ᱩᱱᱤ ᱥᱤᱫᱽᱷᱟᱱᱛᱚ ᱮᱫᱟᱭ ᱡᱮ ᱤᱧ ᱚᱠᱟ ᱞᱟᱭᱤᱱ ᱨᱮᱧ ᱪᱟᱞᱟᱜᱼᱟ ᱠᱤᱱᱛᱩ ᱩᱱᱤ ᱪᱟᱞᱟᱜᱟᱭ ᱢᱤᱫᱴᱮᱱ ᱰᱤᱯᱷᱮᱱᱥ ᱞᱟᱭᱤᱱ ᱨᱮ ᱜᱨᱮᱡᱩᱭᱮᱥᱚᱱ ᱮᱢ ᱠᱟᱛᱮ ᱩᱱᱤ ᱟᱵᱟᱨ ᱵᱮᱠ ᱮ ᱦᱤᱡᱩᱜ ᱠᱟᱱᱟ ᱢᱟᱫᱽᱫᱷᱚᱢᱤᱠ ᱨᱮ ᱥᱮᱭ ᱟᱵᱟᱨ ᱚᱝᱠᱚ ᱤᱝᱞᱤᱥ ᱠᱚ ᱥᱮᱬᱟ ᱮᱫᱟ ᱠᱤᱱᱛᱩ ᱩᱱᱤ ᱡᱩᱫᱤ ᱢᱟᱫᱽᱫᱷᱚᱢᱤᱠ ᱯᱚᱨᱮ ᱜᱮ ᱥᱚᱴᱷᱤᱠ ᱜᱟᱭᱤᱰ ᱮ ᱧᱟᱢ ᱠᱮᱭᱟ ᱡᱮ ᱟᱢ ᱰᱤᱯᱷᱮᱱᱥ ᱞᱟᱭᱤᱱ ᱮᱢ ᱪᱟᱞᱟᱜᱼᱟ ᱛᱟᱦᱚᱞᱮ ᱟᱢ ᱢᱟᱫᱽᱫᱷᱚᱢᱤᱠ ᱯᱟᱥ ᱞᱮᱠᱷᱟᱱ ᱜᱮᱢ ᱮᱯᱞᱟᱭ ᱫᱟᱲᱮᱭᱟᱜᱼᱟ ᱠᱚᱢ ᱵᱚᱭᱚᱥ ᱠᱷᱚᱱ ᱜᱮ ᱜᱟᱱᱚᱜᱼᱟ ᱛᱚ ᱟᱢ ᱠᱚᱞᱮᱡᱽ ᱯᱟᱥᱟᱯᱟᱥᱤ ᱵᱟ ᱮᱭᱤᱪ ᱮᱥ ᱯᱟᱥᱟᱯᱟᱥᱤ ᱡᱩᱫᱤ ᱠᱚᱢᱯᱤᱴᱤᱴᱤᱵᱷ ᱞᱟᱭᱤᱱ ᱨᱮ ᱟᱢ ᱠᱟᱹᱴᱤᱡ ᱢᱟᱱᱮ ᱪᱚᱨᱪᱟ ᱨᱮᱢ ᱛᱟᱦᱮᱱᱟ ᱛᱟᱦᱞᱮ ᱡᱟᱦᱟᱸᱭ ᱜᱤᱫᱽᱨᱟᱹ ᱠᱚᱞᱮᱡᱽ ᱯᱚᱨᱮ ᱟᱵᱟᱨ ᱠᱚᱢᱯᱤᱴᱤᱴᱤᱵᱽ ᱮᱠᱡᱟᱢ ᱞᱟᱹᱜᱤᱫ ᱮ ᱥᱩᱨᱩᱭ ᱟᱭ